ᱡᱚᱦᱟᱨ ᱜᱮ
ᱛᱚᱵᱮ ᱜᱚᱝᱠᱮ ᱟᱯᱮ ᱥᱮᱫ ᱵᱮᱥ ᱜᱮᱛᱚ ᱫᱟᱜ ᱡᱟᱹᱲᱤ ᱠᱚᱫᱚ?
ᱦᱮᱸ ᱫᱟᱜ ᱡᱟᱹᱲᱤ ᱠᱚᱦᱚᱸ ᱵᱮᱥ ᱜᱮ ᱟᱫᱚ ᱜᱚᱢᱠᱮ ᱟᱹᱵᱤᱱ ᱫᱚ ᱪᱮᱫ ᱞᱮᱠᱟ ᱢᱮᱱᱟᱜ ᱠᱟᱜ ᱵᱤᱱᱟ?
ᱦᱳᱭ ᱜᱚᱝᱠᱮ ᱟᱹᱞᱤᱧ ᱦᱚᱸ ᱵᱮᱥ ᱜᱮ ᱢᱮᱱᱟᱜ ᱟᱠᱟᱫ ᱞᱤᱧᱟᱹ ᱱᱟᱯᱟᱭ ᱜᱮ ᱟᱵᱮᱱ ᱜᱮ ᱚᱠᱟᱞᱮ ᱞᱮᱠᱟ
ᱟᱞᱤᱧ ᱦᱚᱸ ᱱᱤᱭᱟᱹ ᱜᱷᱟᱹᱲᱤᱡ ᱫᱚ ᱵᱮᱥ ᱵᱷᱟᱲᱟ ᱜᱮ ᱱᱚᱜ-ᱚᱭ ᱫᱟᱜ ᱠᱚᱭ ᱡᱚᱨᱚᱭᱮᱫᱟ ᱟᱨᱠᱤ ᱱᱚᱛᱮ᱾
ᱟᱪᱪᱷᱟ ᱟᱹᱰᱤ ᱱᱟᱯᱟᱭ ᱛᱚᱵᱮ ᱜᱚᱢᱠᱮ ᱛᱚᱵᱮ ᱛᱮᱦᱤᱧ ᱫᱚ ᱠᱟᱹᱴᱤᱡ ᱟᱹᱰᱤ ᱰᱤᱯ ᱢᱟᱱᱮ ᱡᱟᱦᱟᱱᱟᱜ ᱤᱫᱤ ᱠᱟᱛᱮᱜ ᱜᱮ ᱜᱚᱞᱯᱚ ᱦᱩᱭᱩᱜ-ᱟ ᱦᱮᱸᱥᱮ᱾ ᱢᱳᱴ ᱠᱟᱛᱷᱟ ᱚᱱᱟ ᱨᱮᱭᱟᱜ ᱢᱟᱱᱮ ᱟᱹᱰᱤ ᱜᱟᱹᱦᱤᱨ ᱵᱷᱟᱵᱽᱛᱮ ᱜᱚᱞᱯᱚ ᱦᱩᱭᱩᱜ-ᱟ ᱛᱤᱦᱤᱧ ᱫᱚ ᱦᱮᱸᱥᱮ ᱪᱮᱫ ᱵᱮᱱ ᱞᱟᱹᱭ ᱫᱟ?
ᱟᱪᱪᱷᱟ ᱟᱪᱪᱷᱟ ᱟᱪᱪᱷᱟ ᱦᱳᱭ ᱛᱟᱦᱚᱞᱮ
ᱛᱚᱵᱮ ᱜᱚᱝᱠᱮ ᱮᱛᱚᱦᱚᱯ ᱟᱞᱟᱝ ᱟᱞᱟᱝ ᱫᱚ ᱦᱮᱱ ᱱᱚᱛᱮ ᱦᱩᱲᱩ ᱨᱚᱦᱚᱭ ᱥᱮᱫ ᱠᱷᱚᱱ ᱦᱮᱸᱥᱮ
ᱡᱟᱦᱟᱸ ᱫᱚ ᱦᱩᱲᱩ ᱦᱩᱲᱩ ᱡᱟᱦᱟᱸ ᱫᱚ ᱦᱩᱲᱩ ᱤᱛᱟᱹ ᱮᱨ ᱠᱷᱚᱱ ᱮᱠᱫᱚᱢ ᱦᱩᱲᱩ ᱪᱟᱣᱞᱮ ᱫᱷᱟᱹᱵᱤᱡ ᱞᱟᱝ ᱠᱟᱹᱴᱤᱡ ᱞᱟᱝ ᱞᱟᱹᱭ ᱟ ᱟᱫᱚ ᱟᱢ ᱛᱤᱱᱟᱹᱜ ᱴᱟᱠᱟᱢ ᱵᱟᱲᱟᱭᱟ ᱤᱧ ᱛᱤᱱᱟᱹᱜ ᱴᱟᱜ ᱤᱧ ᱵᱟᱲᱟᱭᱟ ᱦᱮᱸᱥᱮ ᱛᱚᱵᱮ ᱢᱟ ᱮᱛᱚᱦᱚᱵ ᱢᱟ ᱟᱢᱜᱮ ᱡᱮ ᱯᱩᱭᱞᱩ ᱮᱸ ᱚᱠᱟ ᱞᱮᱠᱟ ᱦᱩᱲᱩ ᱯᱮ ᱤᱛᱟᱹᱭ ᱛᱟᱦᱮᱸᱱᱟ?
ᱟᱪᱪᱷᱟ ᱟᱪᱪᱷᱟ ᱟᱫᱚ ᱯᱳᱭᱞᱩ ᱫᱚ ᱜᱚᱝᱠᱮ ᱱᱚᱣᱟ ᱦᱮᱸ ᱢᱮᱱᱛᱮᱫᱚ ᱯᱟᱹᱭᱞᱟᱹ ᱫᱚ ᱠᱷᱮᱛ ᱯᱩᱨᱟᱹ ᱟᱹᱫᱤ ᱞᱟᱦᱟ ᱠᱷᱚᱱ ᱞᱮ ᱴᱷᱤᱠ ᱜᱮᱭᱟ ᱟᱨᱠᱤ ᱢᱟᱱᱮ ᱠᱷᱮᱛ ᱡᱟᱛᱮ ᱟᱹᱰᱤ ᱱᱚᱨᱚᱢ ᱛᱟᱦᱮᱸᱱ ᱢᱟᱭ, ᱦᱳᱭᱥᱮ ᱡᱟᱦᱟᱸ ᱴᱚᱞᱟ ᱠᱷᱮᱛ ᱟᱹᱰᱤ ᱢᱟᱱᱮ ᱟᱞᱜᱟ ᱛᱟᱦᱮᱸᱱ ᱢᱟ, ᱚᱱᱟ ᱠᱷᱟᱛᱤᱨ ᱜᱮ ᱢᱟᱱᱮ ᱠᱷᱮᱛ ᱠᱚᱨᱮ ᱞᱟᱦᱟ ᱠᱷᱚᱱ ᱞᱮ ᱥᱤᱭᱟ ᱟᱨ ᱡᱚᱠᱷᱚᱱ ᱱᱚᱝᱠᱟ ᱥᱚᱢᱚᱭ ᱦᱤᱡᱩᱜᱼᱟ ᱛᱚᱨᱟ ᱜᱤᱰᱤ ᱨᱮᱱᱟᱜ ᱡᱚᱠᱷᱚᱱ ᱡᱩᱫᱤ ᱞᱮ ᱵᱟᱹᱛᱟᱹᱲᱤᱭ ᱠᱷᱟᱱ ᱛᱚ ᱵᱟᱹᱛᱟᱹᱲᱤ ᱢᱤᱫ ᱫᱷᱟᱣ ᱞᱮ ᱥᱤ ᱛᱮ ᱛᱟᱨᱯᱚᱨ ᱦᱩᱲᱩ ᱞᱮ ᱮᱨᱼᱟ ᱛᱟᱨᱯᱚᱨ ᱟᱨ ᱢᱤᱫ ᱫᱷᱟᱣ ᱞᱮ ᱥᱤ ᱟᱨ- ᱦᱚᱭ ᱥᱮ, ᱟᱨ ᱡᱟᱦᱟᱸ ᱱᱚᱜᱼᱱᱚᱣᱟ ᱜᱚᱝᱠᱮ ᱡᱟᱦᱟᱸ ᱟᱪᱷᱲᱟ ᱛᱚᱞᱟ ᱵᱚᱱ ᱢᱮᱛᱟᱜ ᱠᱟᱱᱟ ᱪᱮ, ᱚᱱᱟ ᱟᱪᱷᱲᱟ ᱛᱚᱞᱟ ᱫᱚ ᱦᱳᱭ ᱱᱚᱣᱟ ᱫᱚ ᱛᱟᱦᱮᱞᱮ ᱚᱱᱟ ᱫᱚ ᱞᱟᱦᱟ ᱠᱷᱚᱱ ᱟᱫᱚ ᱞᱮ ᱞᱮ ᱤᱭᱟᱹ ᱠᱟᱜᱼᱟ ᱟᱨᱠᱤ ᱥᱤ ᱫᱚᱦᱚ ᱠᱟᱜ ᱞᱮ ᱡᱟᱛᱮ ᱢᱟᱱᱮ ᱟᱹᱰᱤ ᱱᱚᱨᱚᱢᱚᱜ ᱢᱟ ᱟᱨ ᱚᱱᱟ ᱡᱟᱦᱟᱸ ᱦᱩᱲᱩ ᱠᱚ ᱟᱞᱚ ᱢᱟᱱᱮ ᱠᱮᱴᱮᱡᱚᱜ ᱢᱟ ᱟᱨᱠᱤ ᱛᱚᱞᱟ ᱠᱚ ᱰᱮᱜ ᱟᱞᱚ ᱠᱮᱴᱮᱡᱚᱜ ᱢᱟ᱾
ᱟᱪᱪᱷᱟ ᱜᱚᱝᱠᱮ ᱛᱚᱵᱮ ᱦᱟᱯᱮ ᱦᱚᱸᱜᱼᱚᱭ ᱡᱮ ᱟᱢ ᱞᱟᱹᱭ ᱠᱮᱜᱼᱟᱢ ᱟᱪᱷᱲᱟ ᱦᱮᱸᱥᱮ, ᱮᱸ ᱟᱫᱚᱻᱻ ᱦᱮᱸ ᱟᱞᱮ ᱥᱮᱫ ᱨᱮᱱᱟᱜ ᱠᱟᱛᱷᱟᱧ ᱞᱟᱹᱭ ᱞᱮᱜᱮ ᱦᱮᱸᱥᱮ ᱟᱞᱮ ᱫᱚᱻᱻ ᱢᱟᱲᱟᱝ ᱛᱮᱞᱮ ᱧᱮᱞᱟ ᱡᱮ ᱦᱚᱻᱭ ᱫᱟᱜ ᱚᱠᱟᱞᱮᱠᱟ ᱦᱤᱡᱩᱜᱼᱟᱻᱻ ᱫᱟᱜ ᱡᱟᱹᱲᱤ ᱚᱠᱟ ᱞᱮᱠᱟᱭ ᱫᱟᱜ ᱡᱟᱹᱲᱤᱭᱟ ᱚᱱᱟ ᱦᱤᱥᱟᱹᱵ ᱛᱮ ᱡᱟᱦᱟᱸ ᱫᱚ ᱤᱛᱟᱹ, ᱮᱸ ᱤᱛᱟᱹ ᱞᱮ ᱮᱨ ᱛᱟᱦᱮᱸᱱᱟ ᱡᱟᱦᱟᱸ ᱫᱚ ᱛᱚᱞᱟ ᱵᱟᱠᱷᱨᱟ ᱦᱮᱸᱥᱮ᱾ ᱢᱟᱱᱮ ᱡᱚᱛᱚᱡ ᱫᱚ ᱵᱟᱞᱮ ᱮᱨ ᱛᱟᱦᱮᱸᱱᱟ ᱢᱟᱱᱮ ᱠᱤᱪᱷᱩ ᱴᱟᱜ ᱡᱟᱦᱟᱸ ᱫᱚ ᱵᱟᱹᱭᱦᱟᱹᱲ ᱥᱮᱱᱟᱜ ᱠᱷᱮᱛ ᱢᱮᱱᱟᱜ ᱟᱠᱟᱜᱼᱟ ᱧᱮᱞ ᱞᱮ ᱵᱟᱹᱭᱦᱟᱹᱲ ᱥᱮᱫ ᱠᱷᱮᱛ ᱢᱮᱱᱟᱜ ᱟᱠᱟᱫᱼᱟ ᱡᱟᱦᱟᱸ ᱫᱚᱻᱻ ᱫᱟᱜ ᱞᱮᱠᱷᱟᱡ ᱜᱮ ᱪᱟᱥ ᱜᱟᱱᱚᱜᱼᱟ ᱚᱱᱟ ᱵᱟᱠᱷᱨᱟ ᱞᱮ ᱟᱞᱮ ᱫᱚᱞᱮᱻᱼ ᱡᱟᱦᱟᱸ ᱫᱚ ᱟᱯᱷᱚᱨ ᱥᱮ ᱛᱚᱞᱟ ᱠᱚ ᱞᱟᱹᱭᱟ ᱚᱱᱟ ᱫᱚ ᱜᱷᱩᱴᱩ ᱨᱮ ᱡᱟᱦᱟᱸ ᱨᱚᱦᱚᱲ ᱨᱮᱻᱻ ᱮᱸ ᱚᱱᱟᱞᱮ ᱮᱨ ᱛᱟᱦᱮᱸᱱᱟ ᱦᱮᱸᱥᱮ ᱟᱫᱚ ᱚᱱᱟ ᱮᱨ ᱨᱮᱭᱟᱜ ᱦᱚᱸ ᱠᱟᱹᱴᱤᱡᱻᱻ ᱵᱷᱮᱜᱟᱨ ᱜᱮ ᱪᱮᱫᱟᱜ ᱥᱮ ᱱᱚᱜᱼᱚᱭ ᱡᱟᱦᱟᱸ ᱫᱚ ᱥᱤ ᱥᱤᱛᱮ ᱥᱤ ᱞᱮᱢᱮᱧᱟᱞᱮ ᱦᱟᱥᱟᱼᱻ ᱟ ᱜᱷᱩᱴᱩ ᱠᱷᱮᱛ ᱨᱮ ᱟᱨ ᱚᱱᱟ ᱜᱷᱟᱥ ᱠᱚ ᱵᱟᱪᱷᱟᱣ ᱠᱟᱛᱮ ᱦᱮᱸᱥᱮᱻ ᱟ ᱤᱛᱟᱹ ᱞᱮ ᱮᱨᱟ, ᱤᱛᱟᱹ ᱮᱨ ᱠᱟᱛᱮᱡᱻᱻ ᱮᱸ ᱟᱨ ᱦᱚᱞᱮ ᱥᱤ ᱫᱚᱲᱦᱟ ᱠᱟᱛᱮ ᱞᱮ ᱟᱬᱜᱚᱢᱚᱜᱼᱟ᱾ ᱟ ᱚᱸᱰᱮ ᱢᱤᱫᱴᱮᱱ ᱠᱷᱩᱱᱴᱤ ᱞᱮ ᱵᱤᱫ ᱠᱟᱜᱼᱟ, ᱠᱷᱩᱱᱴᱤ ᱵᱚᱞᱛᱮ ᱢᱤᱫᱴᱮᱱ ᱡᱟᱦᱟᱸᱱᱟᱜ ᱜᱮ ᱠᱟᱰᱮᱡ ᱛᱟᱱᱟᱜ ᱞᱮ ᱵᱤᱫ ᱠᱟᱜ, ᱟᱨᱟᱜ ᱜᱟᱢᱪᱷᱟ ᱵᱟᱠᱷᱟᱱ ᱡᱟᱦᱟᱸᱱᱟᱜ ᱪᱤᱠ ᱪᱤᱠᱤ ᱠᱚᱞᱮ ᱛᱚᱞ ᱞᱟᱜᱼᱟ, ᱡᱮ ᱱᱚᱸᱰᱮ ᱫᱚ ᱟᱞᱮ ᱦᱚᱸᱜᱼᱚᱭ ᱤᱛᱟᱹ ᱞᱮ ᱮᱨ ᱠᱮᱜᱼᱟ ᱢᱮᱱᱛᱮ, ᱦᱩᱲᱩᱭ ᱤᱛᱟᱹ ᱥᱮ ᱡᱟᱦᱟᱸᱱ ᱤᱛᱟᱹ ᱜᱮᱞᱮ ᱮᱨ ᱟᱠᱟᱼᱟ ᱢᱮᱱᱛᱮ ᱱᱚᱰᱮ ᱫᱚ ᱰᱟᱺᱜᱽᱨᱤ, ᱢᱮᱨᱚᱢ ᱥᱮ ᱡᱟᱦᱟᱸᱱ ᱠᱚ ᱟᱹᱞᱩ ᱯᱮ ᱦᱮᱡ ᱚᱪᱚ ᱟᱠᱚᱣᱟ ᱚᱱᱟ ᱵᱟᱠᱷᱨᱟ ᱞᱮ ᱵᱤᱪᱼᱟ, ᱟ ᱚᱸᱠᱟ ᱜᱮ ᱡᱟᱦᱟᱸ ᱫᱚ ᱟᱥᱲᱟ ᱫᱚ ᱱᱤᱭᱟᱹ ᱠᱷᱟᱹᱛᱤᱨ ᱞᱮ ᱟᱪᱷᱲᱟᱭᱟ ᱡᱩᱫᱤ ᱛᱟᱭᱚᱢ ᱫᱟᱨᱟᱢ ᱡᱩᱫᱤ ᱦᱚᱴᱟᱛ ᱮ ᱫᱟᱜ ᱠᱮᱫᱟ ᱵᱟᱹᱭᱦᱟᱹᱲ ᱥᱮᱫ ᱢᱟ ᱫᱟᱜ ᱞᱟᱜᱟᱜ ᱜᱮᱭᱟ, ᱟ ᱵᱟᱹᱫᱽ ᱥᱮᱡ ᱡᱩᱫᱤ ᱫᱟᱜ ᱞᱟᱜᱟᱣᱮᱱᱟ ᱮᱸᱠᱷᱟᱱ ᱫᱚ ᱛᱚᱠᱷᱚᱱ ᱞᱮ ᱟᱪᱷᱲᱟᱭᱟ ᱡᱟ ᱫᱚ ᱦᱩᱲᱩ ᱞᱚᱦᱚᱫ ᱠᱟᱛᱮᱡ ᱯᱚᱴᱠᱚᱡ ᱦᱚᱪᱚᱭᱟᱞᱮ ᱞᱚᱦᱚᱜ ᱠᱟᱛᱮᱡ ᱟᱨ ᱚᱱᱟ ᱞᱚᱥᱚᱜ ᱠᱷᱮᱛ ᱨᱮ ᱯᱩᱨᱟᱹ ᱞᱚᱥᱚᱜ ᱠᱟᱛᱮᱡ ᱚᱸᱰᱮ ᱞᱮ ᱮᱨ ᱛᱟᱦᱮᱸᱱᱟ᱾ ᱟᱪᱷᱲᱟ ᱫᱚ ᱛᱚ ᱚᱱᱟ ᱫᱚ ᱵᱟᱹᱫᱽ ᱟᱲᱮ ᱜᱮᱞᱮ ᱟᱪᱷᱲᱟᱭ ᱛᱟᱦᱮᱸᱱᱟ ᱪᱮᱫᱟᱜ ᱥᱮ ᱮᱸ ᱵᱟᱹᱫᱽ ᱠᱚᱥᱮᱱ ᱫᱚ ᱫᱟᱜ ᱯᱟᱪᱷᱮ ᱵᱟᱝ ᱞᱟᱜᱟᱜ ᱛᱟᱭᱚᱢ ᱛᱮ ᱚᱱᱟ ᱠᱷᱟᱹᱛᱤᱨ ᱛᱟᱭᱚᱢ ᱛᱮᱞᱮ ᱟᱪᱷᱲᱟᱭᱟ᱾ ᱟᱫᱚ ᱟᱪᱲᱟ ᱫᱚ ᱟᱢ ᱜᱚᱝᱠᱮᱢ ᱵᱟᱰᱟᱭ ᱜᱮᱭᱟ ᱡᱮ ᱞᱚᱜᱚᱱ ᱛᱮ ᱦᱩᱭᱩᱜ ᱛᱟᱦᱮᱸᱱᱟ ᱦᱩᱲᱳ ᱫᱚ ᱦᱮᱸᱥᱮ, ᱤᱭᱟᱹ ᱛᱚᱞᱟ ᱫᱚ ᱦᱮᱸᱥᱮ?
ᱟᱫᱚ ᱜᱚᱝᱠᱮ ᱢᱟ ᱟᱫᱚ ᱟᱯᱮ ᱥᱮᱱ ᱛᱟᱨᱯᱚᱨᱮ ᱞᱟᱹᱭ ᱢᱮ ᱚᱱᱠᱟ ᱞᱮᱠᱟ᱾
ᱦᱳᱭ ᱟᱫᱚ ᱟᱞᱮ ᱥᱮᱫ ᱫᱚ ᱚᱱᱮ ᱡᱟᱦᱟᱸ ᱞᱤᱧ ᱞᱟᱹᱭ ᱠᱮᱫ ᱚᱱᱟ ᱢᱟᱱᱮ ᱮᱸ ᱡᱟᱦᱟ ᱞᱟᱦᱟ ᱠᱷᱚᱱ ᱜᱮ ᱞᱚᱥᱟ ᱟᱨᱠᱤ ᱡᱟᱛᱮ ᱟᱪᱲᱟ ᱟᱪᱲᱟ ᱡᱟᱦᱟᱸ ᱡᱟᱦᱟᱸ ᱛᱚᱞᱟ ᱟᱨᱠᱤ ᱚᱱᱟ ᱫᱚ ᱢᱟᱱᱮ ᱡᱟᱛᱮ ᱨᱮᱦᱮᱫ ᱫᱚᱢᱮ ᱟᱞᱚ ᱟᱴᱚᱜ ᱢᱟ ᱦᱳᱭ ᱥᱮ ᱢᱟᱱᱮ ᱞᱚᱜᱚᱱ ᱜᱮ ᱢᱟᱱᱮ ᱚᱱᱟ ᱛᱩᱫ ᱜᱟᱱᱚᱜ ᱢᱟ ᱟᱨᱠᱤ ᱛᱚᱞᱟᱴᱟ ᱦᱳᱭᱥᱮ᱾ ᱟᱨ ᱛᱟᱦᱚᱞᱮ ᱚᱱᱟ ᱠᱷᱟᱹᱛᱤᱨ ᱜᱮ ᱟᱫᱚ ᱞᱟᱦᱟ ᱠᱷᱚᱱᱞᱮ ᱥᱤᱭᱟ ᱛᱟᱨᱯᱚᱨ ᱡᱟᱦᱟᱸ ᱚᱱᱮᱵᱤᱱ ᱞᱟᱹᱭ ᱠᱮᱫᱟ ᱟᱯᱮ ᱚᱱᱛᱮ ᱞᱮᱠᱟᱜᱮ ᱟᱨᱠᱤ ᱢᱟᱱᱮ ᱛᱚᱞᱟ ᱫᱚ ᱡᱟᱦᱟᱸ ᱦᱩᱲᱩ ᱟᱨᱠᱤ ᱦᱩᱲᱩ ᱫᱚ ᱡᱩᱫᱤ ᱚᱲᱟᱜ ᱨᱮᱱᱟᱜ ᱜᱮ ᱡᱩᱫᱤ ᱛᱟᱦᱮᱱ ᱛᱟᱦᱚᱞᱮ ᱠᱷᱟᱱ ᱚᱲᱟᱜ ᱨᱮᱱᱟᱜ ᱜᱮ ᱡᱩᱫᱤ ᱤᱛᱟᱹ ᱛᱟᱦᱮᱱ ᱠᱷᱟᱱ ᱚᱲᱟᱜ ᱨᱮᱱᱟᱜ ᱤᱛᱟᱹ ᱛᱮᱦᱚᱸᱞᱮ ᱛᱚᱞᱟᱭ ᱜᱮᱭᱟ᱾ ᱟᱨ ᱱᱚᱣᱟ ᱟᱨ ᱵᱟᱠᱷᱟᱱ ᱫᱚᱞᱮ ᱠᱤᱨᱤᱧ ᱟᱹᱜᱩᱭ ᱜᱮᱭᱟ ᱛᱚᱞᱟ ᱠᱚᱫᱚ ᱤᱛᱟᱹ ᱠᱚ᱾ ᱦᱳᱭᱥᱮ ᱟᱨ ᱛᱟᱦᱚᱞᱮ ᱟᱫᱚ ᱚᱱᱟ ᱦᱩᱲᱩ ᱫᱚ ᱯᱳᱭᱞᱳ ᱫᱚ ᱞᱮ ᱡᱚᱵᱮ ᱫᱚᱦᱚ ᱠᱟᱜ-ᱟ ᱦᱳᱭᱥᱮ ᱡᱚᱵᱮ ᱫᱚᱦᱚ ᱠᱟᱛᱮᱫ ᱟᱫᱚ ᱚᱱᱟᱢ ᱢᱟᱱᱮ ᱟᱫᱚ ᱡᱟᱦᱟᱱᱟᱜ ᱵᱚᱥᱛᱟ ᱢᱚᱥᱛᱟ ᱠᱚᱨᱮ ᱟᱨ ᱞᱮ ᱫᱚᱦᱚ ᱠᱟ-ᱟ ᱚᱱᱟ ᱯᱚᱴᱠᱚ ᱦᱚᱪᱚ ᱞᱟᱹᱜᱤᱫ ᱟᱨᱠᱤ ᱦᱳᱭᱥᱮ᱾ ᱚᱱᱟ ᱠᱚ ᱯᱚᱴᱚᱡ ᱯᱚᱴᱠᱚᱡ ᱮᱱᱜᱮ ᱛᱟᱨᱯᱚᱨ ᱡᱟᱦᱟᱸ ᱛᱚᱞᱟ ᱡᱟᱦᱟᱸ ᱠᱷᱮᱛ ᱟᱪᱲᱟ ᱚᱱᱟ ᱫᱚ ᱦᱩᱭᱩᱜ ᱠᱟᱱᱟ ᱯᱳᱭᱞᱳ ᱫᱚᱞᱮ ᱟᱞᱮ ᱫᱚ ᱞᱚᱥᱚᱫ ᱠᱟᱛᱮᱫ ᱯᱳᱭᱞᱳ ᱫᱚᱞᱮ ᱯᱟᱴᱞᱤᱭᱟ ᱦᱳᱭ ᱥᱮ ᱯᱟᱴᱞᱤ ᱡᱚᱠᱷᱚᱱ ᱜᱮ ᱦᱩᱭᱩᱜ-ᱟ ᱯᱟᱴᱞᱤ ᱦᱩᱭ ᱯᱚᱨᱮ ᱢᱟᱱᱮ ᱪᱮᱛᱟᱱ ᱪᱮᱛᱟᱱ ᱛᱮ ᱦᱩᱲᱩ ᱟᱹᱰᱤ ᱟᱞᱜᱟ ᱟᱞᱜᱟ ᱞᱮ ᱮᱨᱟ ᱟᱨᱠᱤ ᱦᱳᱭᱥᱮ ᱟᱨ ᱚᱱᱟ ᱚᱱᱟ ᱫᱚ ᱢᱟᱱᱮ ᱫᱟᱜ ᱠᱚ ᱟᱵᱚᱦᱟᱣᱟ ᱠᱚ ᱧᱮᱞ ᱠᱟᱛᱮᱜ ᱚᱱᱟ ᱫᱚ ᱮᱨ ᱦᱩᱭᱩᱜ ᱜᱮᱭᱟ ᱪᱮᱫᱟᱜ ᱥᱮ ᱚᱱᱟ ᱮᱨ ᱯᱚᱨᱮ ᱡᱩᱫᱤ ᱫᱟᱜᱟᱭ ᱛᱟᱦᱚᱞᱮ ᱛᱚᱞᱟ ᱠᱚᱫᱚ ᱦᱩᱲᱩ ᱠᱚ ᱡᱚᱛᱚ ᱱᱚᱥ ᱱᱚᱥᱴᱚᱜ-ᱟ ᱢᱟᱱᱮ ᱡᱷᱚᱛᱚ ᱡᱟᱣᱨᱟ ᱞᱮᱱᱠᱷᱟᱱ ᱡᱷᱚᱛᱚ ᱦᱩᱲᱩ ᱠᱚ ᱱᱚᱥᱴᱚᱜ-ᱟ ᱟᱨᱠᱤ ᱟᱨ ᱦᱟᱸᱰᱮ ᱱᱟᱰᱮ ᱛᱚᱞᱟ ᱦᱚᱸ ᱦᱩᱭᱩᱜ ᱜᱮᱭᱟ᱾ ᱦᱳᱭ ᱥᱮ ᱦᱩᱸ ᱟᱪᱪᱷᱟ ᱜᱚᱝᱠᱮ ᱛᱟ ᱦᱩᱸ ᱛᱟᱨᱯᱚᱨᱮ ᱦᱚᱸᱜ-ᱚᱭ ᱛᱚᱞᱟ ᱠᱚᱵᱚᱱ ᱮᱨᱮᱜ ᱜᱮᱭᱟ ᱡᱟᱦᱟᱸ ᱞᱮᱠᱟ ᱵᱤᱱ ᱞᱟᱹᱭ ᱠᱮᱫᱟ ᱚᱱᱟ ᱠᱚᱫᱚ ᱦᱩᱭᱩᱜ ᱜᱮᱭᱟ ᱡᱮ ᱟᱨᱟᱜ ᱜᱟᱢᱪᱷᱟ ᱠᱚ ᱟᱨᱟᱜ ᱪᱤᱠᱪᱤᱠᱤ ᱠᱚ ᱦᱳᱭ ᱥᱮ ᱚᱱᱟ ᱠᱚᱫᱚᱞᱮ ᱛᱚᱞᱟᱜ ᱜᱮᱭᱟ ᱠᱷᱮᱛ ᱠᱚᱨᱮ
ᱦᱳᱭ ᱜᱚᱝᱠᱮ
ᱱᱚᱣᱟ ᱠᱚ ᱡᱮ ᱛᱚᱞᱟ ᱦᱩᱭ ᱯᱚᱨᱮ, ᱟᱫᱚ ᱡᱟᱦᱟᱸ ᱟᱫᱚ ᱵᱚᱱ ᱨᱚᱦᱚᱭ ᱮᱫᱟ ᱚᱱᱟ ᱫᱚ ᱨᱚᱦᱚᱭ ᱥᱤᱥᱴᱮᱢ ᱫᱚ ᱟᱯᱮ ᱥᱮᱫ ᱫᱚ ᱪᱮᱫ ᱞᱮᱠᱟ?
ᱦᱳᱭ ᱜᱚᱝᱠᱮ ᱦᱚᱸᱜ-ᱚᱭ ᱟᱹᱰᱤ ᱱᱟᱯᱟᱭ ᱠᱟᱛᱷᱟᱢ ᱞᱟᱹᱭ ᱠᱟᱜ-ᱟ᱾ ᱛᱚᱵᱮ ᱦᱚᱸᱜ-ᱚᱭ ᱨᱚᱦᱚᱭ ᱥᱤᱥᱴᱮᱢ ᱫᱚ ᱡᱩᱫᱤ ᱦᱚᱸᱜ-ᱚᱭ ᱡᱟᱦᱟᱸ ᱫᱚ ᱵᱟᱹᱭᱦᱟᱹᱲ ᱥᱮᱫ ᱦᱮᱸ ᱥᱮ ᱡᱟᱦᱟᱸ ᱵᱟᱠᱷᱨᱟ ᱛᱟᱞᱮ ᱜᱷᱩᱴᱩ ᱠᱷᱮᱛ ᱠᱚᱨᱮ ᱨᱚᱦᱚᱲ ᱠᱷᱮᱛᱨᱮ ᱤᱛᱟᱹ ᱞᱮ ᱮᱨ ᱠᱟᱫ ᱫᱚ ᱡᱟᱦᱟᱸ ᱛᱚᱞᱟ ᱵᱟᱠᱷᱨᱟ ᱦᱮᱸ ᱥᱮ ᱦᱮᱸ ᱱᱚᱣᱟ ᱫᱚ ᱱᱤᱛᱚᱜ ᱦᱚᱸᱜ-ᱚᱭ ᱵᱟᱹᱭᱦᱟᱹᱲ ᱥᱮᱫ ᱡᱟᱦᱟᱸ ᱫᱚ ᱞᱚᱜᱚᱱ ᱫᱷᱟᱨᱟ ᱫᱟᱜ ᱞᱟᱜᱟᱜ-ᱟ ᱚᱱᱟ ᱵᱟᱠᱷᱨᱟ ᱞᱮ ᱨᱚᱦᱚᱭ ᱛᱟᱦᱮᱱᱟ, ᱟᱫᱚ ᱚᱱᱟ ᱡᱟᱦᱟᱸ ᱨᱚᱦᱚᱭ ᱞᱟᱦᱟᱨᱮ ᱡᱟᱦᱟᱸ ᱫᱚ ᱢᱟᱲᱟᱝ ᱠᱷᱚᱱᱜᱮ ᱟᱞᱮ ᱫᱚ ᱡᱚᱠᱷᱚᱱ ᱯᱳᱭᱞᱳ ᱫᱟᱜ ᱮ ᱟᱜᱩᱭᱟ ᱱᱤᱭᱟᱹ ᱦᱮᱸ ᱥᱮ ᱛᱚᱠᱷᱚᱱ ᱠᱷᱚᱡ ᱜᱮ ᱟᱞᱮ ᱫᱚᱞᱮ ᱯᱟᱲᱟᱜ ᱡᱟᱣᱨᱟᱭᱟ ᱵᱟᱹᱫ ᱦᱩᱭᱩᱜ ᱥᱮ ᱱᱚᱛᱮ ᱩᱭᱦᱟᱹᱨ ᱦᱩᱭᱩᱜ ᱦᱮᱸᱥᱮ ᱯᱟᱲᱟᱜ ᱡᱟᱣᱨᱟ ᱠᱟᱜ ᱞᱮ ᱟᱫᱚ ᱱᱤᱛᱚᱜ ᱫᱚᱞᱮ ᱪᱤᱠᱟᱹᱭᱟ ᱱᱤᱛᱚᱜ ᱫᱚ ᱱᱚᱜ-ᱚᱭ ᱦᱮᱞᱟᱣ ᱠᱟᱛᱮᱫ ᱜᱮ ᱚᱠᱚᱭ ᱫᱚ ᱜᱟᱹᱰᱤ ᱛᱮ ᱥᱮ ᱚᱠᱚᱭ ᱫᱚ ᱠᱟᱰᱟ ᱰᱟᱝᱨᱟ ᱱᱟᱦᱮᱞ ᱛᱮ ᱦᱮᱸᱥᱮ ᱚᱱᱠᱟ ᱦᱚᱸ ᱠᱩᱥᱤᱭ ᱜᱮᱭᱟ ᱟᱫᱚ ᱦᱚᱸᱜ-ᱚᱭ ᱥᱤ ᱞᱚᱥᱚᱫ ᱢᱟᱲᱟᱝ ᱨᱮ ᱦᱮᱸ ᱥᱮ ᱢᱤᱫ ᱪᱷᱚᱴ ᱥᱤ ᱠᱟᱛᱮᱫ ᱥᱚᱜ ᱥᱤ ᱞᱚᱥᱚᱫ ᱢᱟᱲᱟᱝ ᱨᱮ ᱟᱞᱮ ᱥᱮᱫ ᱫᱚ ᱱᱚᱜ-ᱚᱭ ᱟᱹᱲᱤ ᱠᱚᱠᱚ ᱢᱟᱜ ᱛᱟᱦᱮᱱᱟ ᱟᱫᱚ ᱚᱠᱚᱭ ᱫᱚ ᱜᱟᱹᱰᱤ ᱠᱚ ᱪᱟᱹᱞᱩᱭ ᱠᱷᱟᱡ ᱠᱚᱢ ᱧᱚᱜ ᱢᱟᱜ ᱦᱩᱭᱩᱜ ᱛᱟᱠᱚᱣᱟ ᱟᱲᱮ ᱠᱚᱫᱚ ᱦᱮᱸ ᱥᱮ ᱵᱷᱤᱛᱟᱹ ᱢᱟᱜ ᱠᱚ ᱞᱟᱹᱭ ᱜᱮᱭᱟ᱾ ᱦᱮᱸ ᱩᱱᱠᱩ ᱫᱚ ᱠᱚᱢ ᱧᱚᱜ ᱢᱟᱜ ᱦᱩᱭᱩᱜ ᱛᱟᱠᱚᱼᱼ ᱡᱟᱦᱟᱸᱭ ᱫᱚ ᱱᱟᱦᱮᱞ ᱰᱟᱝᱨᱟ ᱛᱮᱠᱚ ᱥᱤᱭᱟ ᱩᱱᱠᱩ ᱫᱚ ᱢᱟᱜ ᱦᱩᱭᱩᱜ ᱛᱟᱠᱚᱣᱟ ᱡᱟᱦᱟᱸᱭ ᱜᱟᱹᱰᱤ ᱛᱮᱦᱚᱸ ᱠᱚ ᱥᱤᱭᱟ᱾ ᱩᱱᱠᱩ ᱫᱚ ᱚᱱᱟ ᱜᱟᱹᱰᱤ ᱨᱮᱭᱟᱜ ᱠᱮᱡᱩᱭᱮᱞ ᱫᱚᱥᱮ ᱚᱱᱟ ᱠᱩᱱ ᱠᱩᱱ ᱥᱮᱫ ᱫᱚ ᱵᱟᱝ ᱪᱟᱞᱟᱜ ᱜᱮᱭᱟ᱾ ᱟᱫᱚ ᱚᱱᱟ ᱠᱷᱟᱹᱛᱤᱨ ᱛᱮ ᱫᱚ ᱵᱟᱝ ᱠᱩᱰᱤ ᱟᱨ ᱴᱟᱝᱱᱟ ᱠᱚ ᱤᱫᱤ ᱠᱮᱛᱮ ᱩᱱ ᱠᱚ ᱢᱟᱜᱼᱟ ᱟᱨ ᱡᱟᱦᱟᱸᱭ ᱫᱚᱼᱼ ᱰᱟᱝᱨᱟ ᱟᱨ ᱜᱟᱰᱟ ᱛᱮᱠᱚ ᱥᱤᱭᱮᱫᱟ ᱩᱱᱠᱩ ᱫᱚ ᱜᱚᱴᱟᱼᱼ ᱫᱷᱟᱨᱮ ᱫᱷᱟᱨᱮ ᱠᱷᱮᱛ ᱛᱮ ᱢᱟᱜ ᱟᱠᱚ ᱟᱨ ᱡᱟᱦᱟᱸ ᱚᱱᱟ ᱦᱟᱥᱟ ᱫᱚ ᱟᱞᱮ ᱫᱚᱼᱼ ᱟᱲᱮ ᱪᱮᱛᱟᱱ ᱨᱮᱜᱮᱞᱮ ᱞᱟᱫᱮ ᱠᱟᱜᱼᱟ ᱜᱷᱟᱸᱥ ᱦᱩᱭᱩᱜ ᱦᱟᱥᱟ ᱦᱩᱭᱩᱜ ᱚᱱᱟ ᱡᱟᱦᱟᱸ ᱫᱚ ᱟᱲᱮ ᱨᱮᱭᱟᱜ᱾ ᱦᱮᱸᱥᱮ ᱟᱫᱚ ᱚᱱᱟ ᱯᱚᱨ ᱜᱮ ᱟᱞᱮ ᱫᱚᱞᱮ ᱞᱚᱥᱚᱫᱟ᱾ ᱟᱨ ᱞᱚᱥᱚᱫ ᱠᱟᱛᱮᱫ ᱦᱚᱸᱜ-ᱚ ᱱᱚᱝᱠᱟ ᱢᱤᱫᱴᱮᱱ ᱢᱟᱱᱮ ᱢᱤᱫᱴᱮᱱ ᱵᱟᱨᱭᱟ ᱫᱚ ᱵᱟᱝ ᱚᱱᱠᱟ ᱯᱮᱭᱟ ᱯᱩᱱᱭᱟ ᱢᱚᱬᱮ ᱜᱚᱴᱮᱡ ᱠᱟᱛᱮᱫ ᱡᱟᱦᱟᱸ ᱫᱚ ᱦᱩᱲᱩ ᱨᱮᱭᱟᱜ ᱡᱟᱦᱟᱸ ᱫᱚ ᱟᱯᱷᱚᱨ ᱟᱠᱟᱱᱟ ᱫᱟᱨᱮ ᱛᱮᱼᱼ ᱚᱱᱟ ᱠᱚ ᱨᱚᱦᱚᱭᱟ ᱞᱟᱭᱤᱱ ᱞᱟᱭᱤᱱ ᱟᱫᱚᱼᱼ ᱛᱟᱨᱯᱚᱨᱮ ᱟᱯᱮ ᱥᱮᱫ ᱟᱫᱚ ᱚᱠᱟ ᱞᱮᱠᱟ ᱯᱮ ᱠᱟᱹᱢᱤ ᱦᱚᱨᱟᱭᱟ ᱚᱱᱛᱮ ᱠᱟᱹᱴᱤᱡ ᱞᱟᱹᱭ ᱢᱮ?
ᱦᱳᱭ ᱟᱫᱚ ᱪᱮᱫᱠᱟ ᱵᱤᱱ ᱞᱟᱹᱭ ᱠᱮᱫᱟ ᱟᱹᱰᱤᱴᱮ ᱱᱚᱝᱠᱟ ᱢᱤᱫ ᱜᱮᱛᱟᱵᱚᱱᱟ ᱦᱳᱭ ᱥᱮ ᱟᱫᱚᱼᱼ ᱪᱟᱥᱵᱟᱥ ᱛᱮᱫᱚ ᱢᱟᱱᱮ ᱠᱷᱩᱵᱽ ᱫᱚ ᱟᱞᱟᱫᱟ ᱫᱚ ᱵᱟᱝ ᱦᱩᱭᱩᱜ ᱜᱮᱭᱟ ᱡᱮ ᱟᱯᱮᱥᱮᱫ ᱫᱚ ᱫᱚᱢᱮ ᱟᱞᱟᱫᱟ᱾ ᱵᱟᱝ ᱟᱞᱟᱫᱟ ᱦᱳᱭᱛᱳ ᱠᱤᱪᱷᱩᱜᱟᱱ ᱢᱮ ᱢᱤᱫ ᱵᱟᱨ ᱠᱤᱪᱷᱩ ᱫᱚ ᱟᱞᱟᱫᱟ ᱦᱩᱭᱩᱜ ᱜᱮᱭᱟ ᱦᱳᱭ ᱥᱮᱼᱼ
ᱦᱳᱭ ᱜᱚᱢᱠᱮ
ᱦᱮᱸ ᱟᱫᱚ ᱪᱮᱫ ᱞᱮᱠᱟ ᱵᱤᱱ ᱞᱟᱹᱭ ᱠᱮᱫᱟ ᱡᱮ ᱱᱚᱜ-ᱚᱭ ᱡᱮ ᱞᱟᱦᱟᱼᱼ ᱠᱷᱚᱱ ᱜᱮ ᱢᱟᱱᱮ ᱠᱷᱮᱛ ᱠᱚ ᱢᱟᱱᱮ ᱥᱤ ᱫᱚᱦᱚ ᱠᱟᱜ ᱦᱩᱭᱩᱜᱼᱟ ᱢᱤᱫ ᱪᱟᱥ ᱫᱚ ᱦᱳᱭ ᱥᱮ ᱥᱤ ᱫᱚᱦᱚ ᱠᱟᱜ ᱦᱩᱭᱩᱜᱼᱟ᱾ ᱟᱫᱚ ᱢᱟᱱᱮ ᱱᱮᱛᱟᱨ ᱫᱚ ᱪᱮᱫ ᱞᱮᱠᱟ ᱞᱤᱧ ᱞᱟᱹᱭᱼᱟ ᱜᱚᱝᱠᱮ ᱡᱮ ᱱᱚᱜᱼᱚᱭ ᱢᱟᱱᱮ ᱡᱟᱦᱟ ᱵᱤᱱ ᱞᱟᱹᱭ ᱫᱟ᱾ ᱢᱟᱱᱮ ᱰᱟᱹᱝᱨᱟ ᱯᱷᱟᱞ ᱪᱮ ᱠᱟᱰᱟ ᱯᱷᱟᱞ ᱛᱮ ᱚᱱᱮ ᱥᱤ ᱦᱳᱭ ᱥᱮ, ᱱᱚᱣᱟ ᱱᱚᱣᱟ ᱥᱤ ᱛᱮ ᱫᱚ ᱟᱹᱰᱤ ᱵᱤᱞᱚᱢ ᱚᱜ ᱠᱷᱟᱹᱛᱤᱨ ᱱᱮᱛᱟᱨ ᱫᱚ ᱟᱫᱚᱼᱼ ᱢᱟᱱᱮ ᱜᱟᱹᱰᱤ ᱠᱚ ᱜᱮ ᱠᱚ ᱧᱮᱞ ᱫᱟ ᱟᱨ ᱠᱤ ᱡᱮ ᱢᱚᱱ ᱱᱚᱣᱟ ᱴᱨᱟᱠᱴᱟᱨ ᱯᱟᱣᱟᱨ ᱴᱤᱞᱟᱨ ᱱᱚᱜᱚ ᱱᱚᱣᱟ ᱠᱚ ᱤᱛᱛᱟᱫᱤ ᱟᱨᱠᱤ ᱦᱳᱭ ᱥᱮ ᱟᱫᱚᱼᱼ ᱦᱳᱭ ᱢᱟᱱᱮ ᱚᱱᱟ ᱚᱱᱟ ᱠᱚᱛᱮ ᱜᱮᱠᱚ ᱥᱤ ᱫᱟ ᱟᱨ ᱛᱟᱨᱯᱚ ᱨᱮ ᱦᱩᱭᱩᱜ ᱠᱟᱱᱟ ᱡᱟᱦᱟ᱾ ᱤᱭᱟᱹ ᱦᱚᱸᱧ ᱞᱟᱹᱭ ᱠᱮᱜᱟ᱾ ᱚᱱᱟ ᱫᱚ ᱟᱞᱮ ᱥᱮᱫ ᱫᱚ ᱢᱟᱱᱮ ᱚᱱᱠᱟ ᱫᱚ ᱪᱷᱟᱴᱟᱣ ᱠᱟᱛᱮᱜ ᱟᱲᱮ ᱠᱚ ᱨᱟᱠᱟᱵ ᱜᱮᱭᱟ ᱵᱟᱝ ᱫᱚ ᱵᱟᱝ ᱟᱲᱮ ᱠᱚ ᱨᱟᱠᱟᱵ ᱜᱮᱭᱟ ᱟᱫᱚ ᱚᱱᱟ ᱫᱚ ᱦᱩᱭᱩᱜ ᱠᱟᱱᱟ ᱡᱟᱦᱟ ᱡᱟᱦᱟ ᱠᱷᱮᱛ ᱟᱨᱼᱼ ᱠᱤ ᱠᱷᱮᱛ ᱨᱮᱱᱟᱜ ᱡᱟᱦᱟ ᱪᱮᱛᱟᱱ ᱫᱷᱟᱨᱮ ᱡᱟᱦᱟ ᱟᱲᱮ ᱛᱟᱦᱮᱱᱟ ᱦᱳᱭ ᱥᱮ ᱢᱟᱱᱮ ᱪᱮᱛᱟᱱ ᱫᱷᱟᱨᱮ ᱡᱟᱦᱟ ᱠᱷᱮᱛ ᱛᱟᱦᱮᱱᱟ ᱚᱱᱟ ᱴᱟᱜ ᱟᱲᱮ ᱜᱮ ᱢᱟᱱᱮ ᱞᱟᱛᱟᱨ ᱨᱮ ᱪᱷᱟᱴᱟᱣ ᱠᱟᱛᱮᱜ ᱢᱟᱱᱮ ᱦᱟᱥᱟ ᱛᱟᱢ ᱜᱷᱟᱥ ᱛᱟᱢ ᱚᱱᱟ ᱠᱚᱫᱚ ᱞᱮ ᱨᱟᱠᱟᱵ ᱜᱮᱭᱟ᱾ ᱟᱨ ᱡᱟᱦᱟ ᱠᱷᱮᱛ ᱟᱨ ᱱᱤᱡᱮ ᱠᱷᱮᱛ ᱠᱷᱚᱱ ᱡᱟᱦᱟ ᱞᱟᱛᱟᱨ ᱫᱷᱟᱨᱮ ᱡᱟᱦᱟ ᱠᱷᱮᱛ ᱦᱮᱱᱟᱜᱼᱟ ᱚᱱᱟ ᱴᱟᱜ ᱟᱲᱮ ᱨᱮᱫᱚ ᱟᱫᱚ ᱟᱞᱮ ᱫᱚ ᱵᱟᱞᱮ ᱨᱟᱠᱟᱵ ᱜᱮᱭᱟ ᱡᱟᱦᱟ ᱜᱷᱟᱥ ᱠᱚ ᱥᱮᱼᱼ ᱥᱟ ᱠᱚ ᱚᱱᱟ ᱨᱮᱫᱚ ᱵᱟᱞᱮ ᱨᱟᱠᱟᱵ ᱜᱮᱭᱟ᱾
ᱟᱪᱪᱷᱟ ᱜᱚᱝᱠᱮ ᱛᱚᱵᱮ ᱟᱹᱰᱤ ᱱᱟᱯᱟᱭ ᱦᱚᱜᱼᱚᱭ ᱚᱱᱠᱟ ᱡᱟᱦᱟ ᱫᱚ ᱞᱟᱹᱴᱩ ᱞᱟᱹᱴᱩ ᱟᱲᱮ ᱛᱟᱦᱮᱱᱟ ᱚᱱᱟ ᱠᱷᱮᱛ ᱨᱮᱜᱮ ᱟᱯᱮ ᱫᱚ ᱦᱟᱥᱟ ᱠᱚᱫᱚ ᱵᱟᱯᱮ ᱨᱟᱠᱟᱵᱟ ᱦᱮᱸ ᱥᱮ ᱡᱟᱦᱟ ᱫᱚ ᱦᱩᱸᱰᱤᱧ ᱦᱩᱸᱰᱤᱧ ᱯᱟᱛᱞᱟ ᱯᱟᱛᱞᱟ ᱪᱷᱮᱯᱚ ᱪᱷᱮᱯᱚᱼᱼ ᱠᱷᱮᱛ ᱛᱟᱦᱮᱱᱟ ᱟᱲᱮ ᱛᱟᱦᱮᱱᱟ ᱚᱱᱟ ᱨᱮᱜᱮ ᱯᱮ ᱨᱟᱠᱟᱵ ᱛᱟᱦᱮᱱᱟ ᱤᱱᱟᱹ ᱜᱮ ᱥᱮ ᱞᱟᱹᱭ ᱠᱟᱛᱷᱟ ᱫᱚᱼᱼ
ᱚᱱᱟ ᱠᱟᱛᱷᱟ ᱫᱚ ᱪᱮᱫ ᱞᱮᱠᱟ ᱜᱚᱝᱠᱮ ᱡᱟᱦᱟ ᱱᱤᱡᱮ ᱨᱟᱜ ᱠᱷᱮᱛ ᱠᱷᱚᱱ ᱡᱟᱦᱟ ᱪᱮᱛᱟᱱ ᱨᱮ ᱡᱟᱦᱟ ᱠᱷᱮᱛᱼᱼ ᱠᱷᱮᱛ ᱦᱮᱱᱟ ᱜᱟ ᱦᱳᱭ ᱥᱮᱼᱼ
ᱦᱳᱭ
ᱚᱱᱟ ᱴᱟᱜ ᱡᱟᱦᱟᱸ ᱟᱲᱮ ᱚᱱᱟ ᱟᱲᱮ ᱨᱮᱜᱮ ᱢᱟᱱᱮ ᱦᱟᱥᱟ ᱫᱚ ᱞᱮ ᱨᱟᱠᱟᱵ ᱜᱮᱭᱟ ᱪᱮᱫᱟᱜ ᱥᱮ ᱢᱟᱱᱮ ᱚᱱᱛᱮ ᱱᱟᱜ ᱦᱟᱥᱟ ᱠᱚ ᱜᱮ ᱱᱚᱛᱮ ᱫᱚ ᱞᱤᱸᱜᱤ ᱧᱩᱨᱩᱜ ᱠᱟᱱ ᱛᱮ ᱪᱮᱛᱟᱱ ᱨᱮᱱᱟᱜ ᱠᱷᱮᱛ ᱠᱷᱚᱱ ᱞᱟᱛᱟᱨ ᱨᱮᱱᱟᱜ ᱠᱷᱮᱛ ᱨᱮ ᱞᱤᱸᱜᱤ ᱧᱩᱨᱩᱜ ᱠᱟᱱ ᱛᱮ ᱚᱱᱟ ᱞᱟᱛᱟᱨ ᱨᱮᱱᱟᱜ ᱠᱷᱮᱛ ᱠᱷᱚᱱ ᱪᱮᱛᱟᱱ ᱨᱮᱱᱟᱜ ᱡᱟᱦᱟᱸ ᱟᱲᱮ ᱨᱮ ᱚᱱᱟ ᱦᱟᱥᱟ ᱫᱚᱞᱮ ᱨᱟᱠᱟᱵ ᱜᱮᱭᱟ
ᱟᱪᱪᱷᱟ ᱜᱚᱝᱠᱮ ᱱᱤᱛᱚᱜ ᱤᱧ ᱵᱩᱡᱷᱟᱹᱣ ᱫᱟᱲᱮᱭᱟᱫᱟ ᱛᱚᱵᱮ ᱜᱚᱝᱠᱮ ᱟᱹᱰᱤ ᱱᱟᱯᱟᱭ ᱜᱚᱢᱠᱮ ᱠᱟᱛᱷᱟ ᱫᱚ ᱟᱨ ᱦᱚᱸ ᱠᱟᱹᱴᱤᱡ ᱞᱟᱦᱟ ᱥᱮᱫ ᱞᱟᱝ ᱤᱫᱤᱭᱟ ᱛᱚᱵᱮ ᱱᱚᱜᱼᱚᱭ ᱜᱚᱝᱠᱮ ᱱᱮᱛᱟᱨ ᱫᱚ ᱢᱮᱥᱤᱱ ᱦᱚᱸ ᱳᱰᱳᱠ ᱠᱟᱱᱟ ᱡᱮ ᱚᱱᱠᱟᱱᱟᱜ ᱦᱳᱲᱳ ᱨᱚᱦᱚᱭ ᱢᱮᱥᱤᱱ ᱦᱮᱸᱥᱮ ᱟᱨ ᱚᱠᱟ ᱚᱠᱟ ᱡᱟᱭᱜᱟ ᱫᱚ ᱵᱟᱝ ᱥᱚᱢᱟᱱᱟ ᱦᱮᱸᱥᱮ ᱴᱚᱴᱷᱟ ᱵᱷᱤᱛᱛᱤᱠ ᱵᱷᱤᱱᱟᱹ ᱵᱷᱤᱱᱟᱹ ᱮᱸ ᱪᱟᱥ ᱠᱚ ᱦᱩᱭᱩᱜ ᱜᱮᱭᱟ ᱪᱮᱫᱟᱜ ᱥᱮ ᱧᱮᱞ ᱠᱟᱱᱟ ᱡᱮ ᱚᱠᱟ ᱚᱠᱟ ᱴᱚᱴᱷᱟ ᱨᱮᱫᱚ ᱦᱳᱲᱳ ᱨᱚᱦᱚᱭ ᱚᱠᱛᱚ ᱥᱮᱨᱮᱧ ᱟᱠᱚ ᱦᱮᱸᱥᱮ ᱜᱚᱸᱜᱚᱸ ᱛᱟᱠᱚ ᱥᱮ ᱟᱭᱳ ᱛᱟᱠᱚ ᱫᱚᱢᱮ ᱠᱚ ᱥᱮᱨᱮᱧᱟ ᱫᱚᱢᱮ ᱠᱚ ᱥᱮᱨᱮᱧᱟ ᱫᱩᱲᱩᱵ ᱠᱟᱛᱮᱫ ᱨᱚᱦᱚᱭ ᱨᱚᱦᱚᱭ ᱛᱩᱞᱩᱡ ᱦᱮᱸᱥᱮ ᱚᱠᱟ ᱜᱚᱴᱟ ᱡᱟᱭᱜᱟ ᱫᱚ ᱚᱱᱠᱟ ᱫᱚ ᱵᱟᱝ ᱦᱩᱭᱩᱜ ᱜᱮᱭᱟ ᱟᱨ ᱟᱵᱚ ᱠᱚᱲᱟ ᱦᱚᱯᱚᱱ ᱫᱚ ᱦᱚᱜᱼᱚᱭ ᱛᱚᱞᱟ ᱵᱚᱱ ᱜᱮᱢᱮᱨᱟ ᱥᱮ ᱛᱚᱞᱟ ᱛᱩᱫ ᱠᱟᱛᱮᱜ ᱚᱱᱛᱮ ᱵᱩᱱ ᱜᱮᱢᱮᱨ ᱠᱟᱛᱮᱜ ᱵᱩᱱ ᱚᱸᱰᱮ ᱵᱩᱱ ᱡᱟᱦᱟᱸ ᱨᱮᱵᱩᱱ ᱨᱚᱦᱚᱭᱟ ᱵᱩᱱ ᱜᱤᱰᱤ ᱴᱚᱠᱟᱜᱼᱟ, ᱛᱚᱵᱮ ᱜᱚᱝᱠᱮ ᱦᱚᱜᱼᱚᱭ ᱟᱵᱮᱱ ᱫᱚ ᱦᱚᱜᱼᱚᱭ ᱛᱚᱞᱟ ᱛᱳᱜ ᱥᱮ ᱦᱳᱲᱳ ᱨᱚᱦᱚᱭ ᱦᱚᱸ ᱚᱝᱠᱟ ᱫᱚ ᱵᱮᱱ ᱠᱟᱹᱢᱤ ᱠᱟᱜ ᱥᱮ ᱵᱟᱝ ᱟᱥᱟᱭ ᱫᱟᱞᱹᱤᱧ ᱟᱵᱤᱱ ᱛᱚᱞᱟ ᱫᱚ ᱵᱮᱱ ᱜᱮᱢᱮᱨ ᱠᱟᱜᱼᱟ ᱡᱮ ᱦᱟᱱᱟ ᱠᱷᱮᱛ ᱠᱷᱚᱱ ᱱᱚᱣᱟ ᱠᱷᱮᱛ ᱟᱹᱜᱩ ᱴᱚᱠᱟᱜᱼᱟ ᱚᱱᱟ ᱫᱚ ᱟᱥᱟᱭ ᱫᱟᱞᱤᱧ ᱜᱮᱢᱮᱨ ᱠᱟᱫᱟ ᱵᱤᱱ ᱛᱚ ᱦᱚᱸ-ᱚᱭ ᱛᱚᱞᱟ ᱛᱳᱜ ᱟᱨ ᱦᱚᱜ-ᱚᱭ ᱡᱟᱦᱟᱸ ᱫᱚ ᱦᱳᱲᱳ ᱨᱚᱦᱚᱭ ᱚᱱᱟ ᱫᱚ ᱵᱮᱱ ᱜᱟᱱ ᱛᱟᱦᱮᱱᱟ ᱥᱮ ᱵᱟᱝᱼᱟ?
ᱟᱫᱚ ᱜᱚᱢᱠᱮ ᱱᱚᱣᱟ ᱛᱚᱞᱟ ᱛᱳᱫ ᱠᱚᱫᱚ ᱚᱱᱠᱟ ᱪᱮᱫ ᱫᱚ ᱵᱟᱝ ᱦᱳᱭ ᱠᱟᱱᱟ ᱚᱱᱟ ᱜᱮᱢᱮᱨ ᱵᱟᱲᱟ ᱠᱚ ᱦᱩᱭᱩᱜ ᱛᱟᱦᱮᱸᱜ ᱟᱨ ᱱᱚᱱᱛᱮ ᱡᱟᱦᱟᱸ ᱠᱟᱹᱢᱤ ᱠᱚ ᱠᱩᱰᱤ ᱠᱚ ᱟᱛᱮᱫ ᱡᱟᱦᱟᱸ ᱪᱷᱟᱴᱟ ᱪᱷᱟᱹᱴᱤ ᱠᱟᱹᱢᱤ ᱠᱚ ᱱᱚᱜ ᱱᱚᱣᱟ ᱠᱚᱜᱮ ᱠᱟᱹᱢᱤ ᱵᱟᱲᱟ ᱦᱩᱭ ᱠᱟᱱᱟ ᱚᱲᱟᱜ ᱠᱚᱨᱮ ᱠᱷᱮᱛ ᱦᱮᱸᱛᱮ ᱛᱚ ᱟᱫᱚ ᱱᱚᱜᱼᱚ ᱱᱚᱣᱟ ᱜᱮ ᱡᱟᱦᱟᱸ ᱵᱮᱱ ᱞᱟᱹᱭᱫᱟ ᱡᱮ ᱯᱳᱭᱞᱳ ᱨᱚ ᱦᱚᱭ ᱠᱚ ᱟᱫᱚ ᱯᱟᱹᱭᱞᱟᱹ ᱨᱚᱦᱚᱭ ᱫᱚ ᱟᱞᱮᱥᱮᱫ ᱫᱚ ᱜᱚᱢᱠᱮ ᱡᱟᱦᱟᱸᱵᱤᱱ ᱞᱟᱹᱭ ᱠᱮᱫᱟ ᱥᱮᱨᱮᱧ ᱟᱠᱚ ᱥᱮᱨᱮᱧ ᱫᱚ ᱚᱱᱠᱟ ᱥᱮᱨᱮᱧ ᱫᱚ ᱠᱟᱹᱡ ᱠᱚ ᱥᱮᱨᱧᱟ ᱵᱟᱝ ᱫᱚ ᱵᱟᱝ ᱦᱳᱭᱥᱮ ᱠᱤ ᱵᱟᱝ ᱩᱛᱟᱹᱨ ᱫᱚ ᱵᱟᱹᱞᱤᱧ ᱞᱟᱹᱭᱟ ᱪᱮᱫᱟᱜ ᱥᱮ ᱦᱚᱭᱛᱳ ᱡᱟᱦᱟᱸ ᱞᱟᱦᱟ ᱧᱚᱜ ᱴᱮᱱ ᱦᱚᱲ ᱠᱚᱫᱚ ᱩᱱᱠᱩ ᱫᱚ ᱢᱟᱱᱮ ᱵᱷᱟᱜᱮ ᱠᱚ ᱥᱮᱨᱮᱧ ᱛᱟᱦᱮᱫ ᱵᱷᱟᱜᱮ ᱠᱚ ᱥᱮᱨᱮᱧ ᱛᱟᱦᱮᱸᱫ ᱢᱟᱱᱮ ᱪᱮᱫᱠᱟ ᱢᱟᱱᱮ ᱠᱷᱮᱛ ᱨᱮᱜᱮ ᱫᱚᱢᱮᱧᱚᱜ ᱠᱚ ᱥᱮᱨᱮᱧ ᱛᱟᱦᱮᱸᱜ ᱟᱨᱠᱤ ᱱᱮᱛᱟᱨ ᱦᱚᱸᱛᱚ ᱚᱱᱠᱟ ᱫᱚ ᱥᱮᱨᱮᱧ ᱫᱚ ᱚᱱᱠᱟ ᱫᱚ ᱵᱟᱹᱧ ᱟᱸᱡᱚᱢ ᱠᱟᱜ ᱠᱚᱣᱟ ᱥᱮ ᱵᱟᱹᱧ ᱧᱮᱞ ᱠᱟᱫ ᱠᱚᱣᱟ ᱟᱨᱠᱤ ᱦᱳᱭᱥᱮ ᱢᱟᱱᱮ ᱱᱮᱛᱟᱨ ᱫᱚ ᱡᱟᱦᱟᱸᱧ ᱧᱮᱞ ᱧᱟᱢ ᱠᱟᱫᱟ ᱚᱱᱟ ᱠᱟᱛᱷᱟ ᱞᱤᱧ ᱢᱮᱛᱟ ᱵᱤᱱ ᱠᱟᱱᱟ ᱱᱮᱛᱟᱨ ᱫᱚ ᱦᱩᱭᱩᱜ ᱠᱟᱱᱟ ᱡᱟᱦᱟᱸᱭ ᱱᱚᱣᱟ ᱠᱷᱮᱛᱨᱮ ᱠᱷᱮᱛᱨᱮ ᱟᱨᱠᱤ ᱡᱚᱠᱷᱚᱱ ᱯᱟᱹᱭᱞᱟᱹ ᱡᱟᱦᱟᱸ ᱠᱚ ᱨᱚᱦᱚᱭᱮᱫᱟ ᱦᱳᱭᱥᱮ
ᱦᱳᱭ ᱜᱚᱝᱠᱮ
ᱞᱮ ᱨᱚᱦᱚᱭ ᱡᱮ ᱠᱟᱹᱢᱤᱱ ᱟᱛᱮᱜ ᱡᱚᱠᱷᱚᱱ ᱠᱚ ᱨᱚᱦᱚᱭᱫᱟ ᱡᱟᱦᱟᱸᱭ ᱦᱚᱲᱟᱜ ᱠᱷᱮᱛ ᱠᱟᱱᱟ ᱩᱱᱤ ᱦᱚᱲ ᱫᱚ ᱢᱟᱱᱮ ᱞᱚᱥᱚᱫ ᱠᱚ ᱞᱟᱴᱷᱟᱭᱟ ᱟᱨᱠᱤ ᱚᱱᱟ ᱠᱷᱮᱛ ᱨᱮᱱᱟᱜ ᱡᱟᱦᱟᱸ ᱠᱷᱮᱛᱨᱮ ᱨᱚᱦᱚᱭ ᱦᱳᱭᱳᱜ ᱠᱟᱱ ᱫᱚ ᱦᱳᱭᱥᱮ ᱚᱱᱟ ᱠᱷᱮᱛ ᱨᱮᱱᱟᱜ ᱚᱱᱟ ᱞᱚᱥᱚᱫ ᱩᱱᱤ ᱦᱚᱲ ᱠᱚ ᱞᱟᱜᱟᱣ ᱟᱭᱟ ᱥᱮ ᱚᱱᱟ ᱞᱚᱥᱚᱫ ᱛᱮᱜᱮ ᱜᱚᱴᱟ ᱠᱚ ᱚᱡᱚᱜ ᱵᱟᱲᱟᱭᱟ ᱟᱨᱠᱤ ᱜᱚᱴᱟ ᱦᱚᱲᱢᱚ ᱠᱚ ᱚᱡᱚᱜ ᱵᱟᱲᱟᱭᱟ ᱟᱨ ᱡᱟᱦᱟᱸ ᱚᱱᱟ ᱚᱲᱟᱜ ᱨᱮᱱ ᱡᱟᱦᱟᱸᱭ ᱠᱟᱹᱴᱤᱡ ᱡᱩᱫᱤ ᱥᱚᱫᱚᱥᱥᱚ ᱠᱚ ᱛᱟᱦᱮᱸᱱᱟ ᱢᱟᱱᱮ ᱠᱟᱹᱴᱤᱡ ᱜᱤᱫᱽᱨᱟᱹ ᱠᱚ ᱧᱚᱸᱜ ᱠᱚ ᱩᱱᱠᱩ ᱡᱩᱫᱤ ᱠᱚ ᱦᱤᱡᱩᱜ ᱠᱷᱟᱱ ᱠᱷᱮᱛ ᱥᱮᱫ ᱛᱟᱦᱚᱞᱮ ᱩᱱᱠᱩ ᱦᱚᱸᱠᱚ ᱞᱚᱥᱚᱫ ᱠᱚᱣᱟᱭ ᱥᱮ ᱦᱳᱭᱥᱮ ᱟᱫᱚ ᱡᱟᱦᱟᱸᱭ ᱠᱚ ᱢᱮᱱᱟ ᱚᱱᱠᱟ ᱢᱟᱱᱮ ᱡᱟᱦᱟᱸᱭ ᱚᱱᱠᱟᱱ ᱥᱚᱢᱯᱚᱨᱠᱚ ᱡᱟᱦᱟᱸᱢᱚᱱ ᱵᱟᱹᱦᱩ ᱦᱚᱭ ᱥᱮ ᱵᱩᱰᱷᱤ ᱢᱟᱢᱟᱭᱩ ᱵᱟᱵᱟᱭᱩ ᱱᱚᱜᱼᱚ ᱱᱚᱝᱠᱟᱱ ᱥᱚᱢᱯᱚᱨᱠᱚ ᱦᱚᱲ ᱛᱮᱜᱮ ᱞᱚᱥᱚᱫ ᱠᱚᱫᱚ ᱠᱚ ᱡᱚᱫ ᱮᱱᱤᱡᱼᱟ ᱟᱨ ᱦᱳᱭ ᱥᱮ ᱜᱤᱫᱽᱨᱟᱹ ᱠᱚ ᱚᱱᱠᱟ ᱠᱚ ᱞᱚᱥᱚᱫ ᱠᱚᱣᱟ ᱡᱟᱦᱟᱸ ᱠᱚ ᱚᱱᱠᱟᱱ ᱠᱚ ᱢᱟᱱᱮ ᱚᱱᱠᱟᱱ ᱥᱚᱢᱯᱚᱨᱠᱚ ᱟᱨ ᱚᱱᱠᱟ ᱢᱤᱫᱵᱟᱨ ᱫᱚᱠᱚ ᱥᱮᱨᱮᱸᱧ ᱵᱟᱲᱟᱭ ᱜᱮᱭᱟ᱾ ᱡᱮ ᱢᱟᱱᱮ ᱯᱟᱹᱭᱞᱟᱹ ᱪᱟᱥ ᱨᱮᱱᱟᱜ ᱯᱟᱹᱭᱞᱟᱹ ᱠᱟᱹᱢᱤ ᱦᱳᱭᱥᱮ
ᱦᱳᱭ
ᱱᱚᱜᱼᱚ ᱱᱚᱣᱟ ᱜᱮ ᱟᱹᱰᱤ ᱢᱚᱸᱡᱽ ᱵᱩᱡᱷᱟᱹᱜ ᱜᱮᱭᱟ ᱡᱮ ᱱᱚᱝᱠᱟ ᱱᱮ ᱱᱮᱛᱟᱨ ᱦᱚᱸ ᱚᱱᱟ ᱠᱤᱪᱷᱩ ᱫᱚᱠᱚ ᱫᱚᱦᱚ ᱠᱟᱜ ᱜᱮᱭᱟ ᱚᱱᱟ ᱥᱮᱨᱣᱟ ᱟᱵᱚᱣᱟᱜ ᱡᱟᱦᱟᱸ ᱞᱟᱦᱟ ᱛᱮᱱᱟᱜ ᱦᱚᱲ ᱡᱟᱦᱟᱸ ᱠᱚ ᱟᱵᱚ ᱡᱟᱦᱟᱸ ᱠᱚ ᱩᱫᱩᱜ ᱦᱚᱴᱚᱣᱟᱜ ᱵᱚᱱ ᱛᱟᱦᱮᱸᱫ᱾